ᱦᱮᱞᱳ
ᱦᱩ ᱡᱚᱦᱟᱨ ᱜᱮ ᱾
ᱡᱚᱦᱟᱨ ᱜᱮ
ᱥᱟᱹᱜᱩᱱ ᱛᱟᱨᱟᱥᱤᱧ
ᱦᱩ
ᱪᱮᱫᱠᱚᱢ ᱴᱷᱤᱠᱟᱹ ᱵᱟᱲᱟᱭᱟᱜ ᱛᱟᱦᱞᱮ?
ᱪᱤᱠᱟᱹ ᱫᱚ ᱱᱤᱛᱚᱜ ᱫᱚ ᱪᱮᱫ ᱦᱚ ᱵᱟᱹᱧ ᱪᱤᱠᱟᱹᱭᱮᱫᱟ ᱚᱲᱟᱜ ᱨᱮᱜᱮ ᱾
ᱚ ᱠᱤᱫᱚᱜ ᱢᱟᱱᱮ ᱢᱟᱡᱟᱱ ᱠᱚ ᱦᱩᱭ ᱱᱟᱥᱮ ᱵᱟᱝ?
ᱢᱟᱡᱟᱱ ᱠᱚᱫᱚ ᱦᱟᱜ ᱵᱟᱝ ᱦᱩᱭ ᱠᱟᱱᱟ ᱛᱚ ᱦᱩᱭᱩᱜ-ᱟ ᱦᱟᱜ ᱾
ᱚᱻᱻ
ᱦᱳᱭ ᱦᱳᱭ ᱛᱟᱦᱞᱮ ᱟᱢ ᱫᱚ ᱪᱮᱫ ᱮᱢ ᱪᱤᱠᱟᱹᱭ ᱫᱟᱢ?
ᱤᱧ ᱦᱚ ᱦᱚᱜ-ᱚᱭ ᱫᱩᱲᱩᱵ ᱵᱟᱲᱟ ᱠᱟᱹᱱᱤᱧ ᱫᱚ ᱦᱟᱜ ᱢᱟᱡᱟᱱ ᱠᱚ ᱦᱩᱭ ᱵᱟᱲᱟ ᱠᱟᱛᱮ ᱾
ᱚ ᱟᱪᱪᱷᱟ ᱟᱪᱪᱷᱟ ᱛᱟᱦᱞᱮ ᱱᱟᱯᱟᱭ ᱜᱮᱭᱟᱢ ᱛᱚ?
ᱦᱮ ᱦᱮ ᱟᱛ-ᱫᱚᱧ ᱱᱟᱯᱟᱭ ᱵᱟᱲᱟ ᱜᱮᱭᱟ ᱾ ᱟᱢᱜᱮ ᱪᱮᱫ ᱞᱮᱠᱟ ᱢᱮᱱᱟᱜ ᱢᱮᱭᱟ?
ᱦᱟᱸᱜ ᱱᱚᱛᱮ ᱫᱚ ᱱᱟᱯᱟᱭ ᱜᱮ
ᱚ
ᱦᱮᱸ
ᱦᱮᱸ ᱛᱚ ᱛᱟᱦᱚᱞᱮ ᱨᱚᱦᱚᱭ ᱠᱚᱫᱚ ᱛᱤᱱᱟᱹᱜ ᱡᱷᱟᱹᱞ?
ᱨᱚᱦᱚᱭ ᱠᱚᱫᱚ ᱦᱟᱸᱜ ᱦᱚᱸᱭ ᱟᱨᱟᱢᱵᱚ ᱦᱩᱭ ᱠᱟᱱᱟ ᱦᱟᱸᱜ ᱾
ᱚ
ᱪᱟᱞᱟᱜ ᱠᱟᱱᱟ ᱟᱨᱠᱤ ᱡᱟᱦᱟ ᱫᱚ ᱦᱳᱭ ᱦᱳᱭ ᱾
ᱪᱮᱫ ᱪᱮᱫ ᱦᱳᱲᱳ ᱠᱚᱯᱮ ᱪᱟᱥᱮᱫᱼᱟ ᱟᱯᱮ ᱫᱚ
ᱥᱚᱨᱱᱚ ᱦᱳᱲᱳ ᱜᱮᱞᱮ ᱪᱟᱥ ᱮᱫᱟ
ᱚᱻ
ᱦᱚᱭ ᱛᱮᱦᱮᱧ ᱫᱚ ᱛᱟᱦᱚᱞᱮ ᱠᱤᱪᱷᱩ ᱟᱻ ᱡᱮᱢᱚᱱ ᱱᱚᱜᱼᱚᱭ ᱥᱚᱨᱦᱟᱭ ᱦᱟᱸᱜ ᱥᱮᱴᱮᱨ ᱦᱤᱡᱩᱜ ᱠᱟᱱᱟ ᱫᱟᱸᱥᱟᱭ ᱠᱚ ᱫᱟᱸᱥᱟᱭ ᱤᱫᱤ ᱠᱟᱛᱮ ᱞᱟᱝ ᱨᱚᱯᱚᱲᱟ ᱦᱮᱸ ᱥᱮ ᱫᱚ ᱛᱟᱦᱚᱞᱮ ᱥᱚᱨᱦᱟᱭ ᱯᱚᱨᱮ ᱟᱵᱚ ᱪᱮᱫ ᱠᱚᱵᱚᱱ ᱪᱤᱠᱟᱹᱭ ᱜᱮᱭᱟ ᱛᱤᱱᱟᱹᱜ ᱫᱤᱱ ᱵᱚᱱ ᱢᱟᱱᱟᱣ ᱜᱮᱭᱟ ᱛᱟᱦᱚᱞᱮ
ᱥᱚᱨᱦᱟᱭ ᱨᱮ
ᱥᱚᱨᱦᱟᱭ ᱨᱮ ᱟᱵᱚ ᱪᱮᱫ ᱠᱚᱵᱚᱱ ᱪᱤᱠᱟᱹᱭ ᱜᱮᱭᱟ ᱛᱤᱱᱟᱹᱜ ᱢᱟᱦᱟ ᱵᱚᱱ ᱢᱟᱱᱟᱣᱟ ᱥᱚᱨᱦᱟᱭ
ᱥᱚᱨᱦᱟᱭ ᱫᱚ ᱦᱟᱸᱜ ᱢᱚᱬᱮ ᱥᱤᱧ ᱢᱚᱬᱮ ᱧᱤᱫᱟᱹ ᱠᱚ ᱮᱱᱮᱡ ᱥᱮᱨᱮᱧᱟ ᱵᱟᱥᱮ
ᱦᱮᱸᱻ ᱚᱱᱟ ᱢᱟ ᱠᱟᱛᱷᱟ ᱞᱮᱠᱟ ᱛᱮᱢᱟ ᱦᱮᱱᱟᱜ ᱟᱠᱟᱫᱟ ᱟᱫᱚ ᱱᱮᱛᱟᱨ ᱢᱟᱱᱮ ᱚᱠᱟ ᱞᱮᱠᱟ ᱦᱩᱭᱩᱜ ᱠᱟᱱᱟ ᱟᱨᱠᱤ
ᱦᱩᱸ ᱱᱮᱛᱟᱨ ᱫᱚ ᱦᱟᱸᱜ ᱢᱟᱱᱮ ᱥᱚᱨᱦᱟᱭ ᱮᱱᱮᱡ ᱥᱮᱨᱮᱧ ᱫᱚ ᱦᱟᱸᱜ ᱢᱟᱱᱮ ᱡᱮ ᱢᱚᱬᱮ ᱥᱤᱧ ᱢᱚᱬᱮ ᱧᱤᱫᱟᱹ ᱠᱚ ᱮᱱᱮᱡ ᱥᱮᱨᱮᱧ ᱨᱟᱹᱥᱠᱟᱹ ᱢᱟᱢ ᱢᱟᱱᱮ ᱯᱟᱨᱚᱢᱮᱜᱼᱟ ᱚᱱᱠᱟ ᱫᱚ ᱦᱟᱸᱜ ᱵᱟᱝ ᱳᱭ ᱢᱟᱱᱮ ᱢᱚᱬᱮ ᱥᱤᱧ ᱫᱚᱠᱚ ᱦᱤᱥᱟᱹᱵᱟ ᱡᱮᱢᱚᱱ ᱢᱚᱬᱮ ᱫᱤᱱ ᱠᱷᱚᱱᱟᱜ ᱜᱮ ᱠᱩ ᱰᱟᱹᱝᱨᱤ ᱠᱚ ᱢᱟᱱᱮ ᱥᱩᱱᱩᱢ ᱠᱚᱠᱚ ᱚᱡᱚᱜ ᱟᱠᱚᱣᱟ
ᱦᱮᱸ ᱦᱩᱸ
ᱚᱱᱟ ᱜᱮᱠᱚ ᱦᱤᱥᱟᱹᱵᱼᱟ ᱟᱨ ᱮᱱᱮᱡ ᱥᱮᱨᱮᱧ ᱫᱚ ᱦᱟᱸᱜ ᱡᱟᱦᱟᱸ ᱡᱟᱦᱟᱸ ᱫᱚᱠᱚ ᱞᱟᱹᱭᱟ ᱫᱤᱥᱚᱢ ᱠᱷᱩᱱᱴᱟᱹᱣ ᱫᱚᱥᱟᱨ ᱦᱤᱞᱚᱜ ᱜᱮ ᱦᱟᱸᱜ ᱠᱷᱩᱱᱴᱟᱹᱜ ᱟᱠᱚ
ᱦᱮᱸ ᱦᱮᱸ
ᱛᱚ ᱩᱱ ᱦᱤᱞᱚᱜ ᱫᱚ ᱦᱟᱸᱜ ᱩᱱ ᱦᱤᱞᱚᱜ ᱜᱮ ᱦᱟᱸᱜ ᱮᱱᱮᱡ ᱥᱮᱨᱮᱧ ᱥᱮ ᱥᱟᱲᱯᱟ ᱥᱮ ᱰᱟᱹᱝᱨᱤ ᱠᱷᱩᱱᱴᱟᱹᱣ ᱠᱚᱣᱟ ᱠᱚ ᱥᱮ ᱞᱟᱜᱽᱲᱮ ᱠᱚ ᱮᱱᱮᱡᱟ ᱦᱟᱸᱜ ᱩᱱ ᱦᱤᱞᱚᱜ ᱜᱮ ᱦᱩᱭᱩᱜᱼᱟ ᱟᱫᱚ ᱫᱚᱥᱟᱨ ᱦᱤᱞᱚᱜ ᱫᱚ ᱦᱟᱸᱜ ᱟᱨᱚ ᱡᱟᱡᱮᱨ ᱠᱟᱹᱢᱤ ᱨᱮᱜᱮ ᱡᱚᱦᱚᱲ ᱠᱚᱜᱼᱟ
ᱦᱚᱭ ᱦᱚᱭ ᱡᱟᱦᱟᱸ ᱨᱮᱫᱚ ᱡᱮᱢᱚᱱ ᱛᱟᱦᱟᱞᱮ ᱛᱤᱱᱟᱹᱜ ᱫᱤᱱ ᱟᱵᱚ ᱛᱤᱱᱟᱹᱜ ᱫᱤᱱ ᱠᱷᱚᱱᱟᱜ ᱟᱵᱚ ᱱᱚᱣᱟ ᱱᱤᱭᱟᱹ ᱥᱟᱯᱲᱟᱣ ᱦᱩᱭᱩᱜ ᱛᱟᱵᱚᱱᱟ ᱥᱮ ᱰᱟᱝᱨᱤ ᱠᱚᱵᱚᱱ ᱟᱹᱨᱩᱵ ᱠᱚᱣᱟ
ᱱᱚᱣᱟ ᱫᱚ ᱦᱟᱸᱜ ᱥᱚᱨᱦᱟᱭ ᱵᱚᱸᱜᱟ ᱵᱚᱞᱚ ᱞᱮᱱ ᱠᱷᱟᱱ ᱜᱮ ᱦᱟᱸᱜ ᱰᱟᱹᱝᱨᱤ ᱠᱚᱫᱚ ᱩᱢ ᱚᱡᱚᱜ ᱥᱩᱱᱩᱢ
ᱟᱫᱚ ᱛᱟᱦᱚᱞᱮ ᱛᱤᱱᱟᱹᱜ ᱥᱚᱨᱦᱟᱭ ᱨᱮᱭᱟᱜ ᱡᱟᱦᱟᱸ ᱥᱚᱨᱦᱟᱭ ᱵᱚᱸᱜᱟ ᱦᱮᱡ ᱠᱟᱛᱮ ᱛᱤᱱᱟᱹᱜ ᱫᱤᱱ ᱨᱮ ᱵᱚᱱ ᱢᱟᱱᱟᱣ ᱜᱮᱭᱟ ᱱᱚᱣᱟ ᱯᱚᱨᱚᱵᱽ ᱫᱚ
ᱱᱚᱣᱟ ᱫᱚ ᱦᱟᱸᱜ ᱫᱤᱥᱟᱹ ᱵᱟᱭ ᱦᱮᱡ ᱤᱧ ᱠᱟᱱᱟ
ᱚ ᱟᱪᱪᱷᱟ ᱟᱪᱪᱷᱟ
ᱦᱚᱭ
ᱦᱮᱸ ᱱᱮᱛᱟᱨᱟᱜ ᱤᱭᱟᱹ ᱞᱮᱠᱟ ᱛᱮᱫᱚ ᱡᱮᱢᱚᱱ ᱩᱱᱟᱹᱜ ᱫᱤᱱ ᱫᱚ ᱦᱚᱭ ᱛᱚ ᱵᱟᱠᱚ ᱮᱱᱮᱡ ᱠᱟᱱᱟ ᱢᱚᱬᱮ ᱥᱤᱧ ᱢᱚᱬᱮ ᱧᱤᱫᱟᱹ ᱫᱚ ᱦᱮᱸ ᱥᱮ ᱵᱟᱝ
ᱦᱚᱭ ᱱᱮᱛᱟᱨ ᱫᱚ ᱢᱤᱫ ᱫᱤᱱ ᱜᱮ ᱠᱟᱹᱢᱤ ᱠᱟᱹᱢᱤ ᱛᱮ ᱵᱟᱠᱚ ᱠᱩᱲᱟᱹᱜ ᱠᱟᱱᱟ ᱥᱟᱱᱛᱟᱲ ᱠᱚ
ᱦᱚᱭ ᱦᱚᱭ ᱦᱚᱭ ᱫᱚ ᱡᱟᱹᱥᱛᱤ ᱛᱤ ᱢᱟᱱᱮ ᱠᱚ ᱤᱭᱟᱹᱭᱮᱫᱟ ᱡᱟᱦᱟᱸ ᱫᱚ ᱪᱮᱫ ᱠᱚ ᱞᱟᱹᱭᱟ ᱢᱟᱱᱮ ᱠᱟᱹᱢᱤ ᱠᱟᱱᱟ ᱠᱚ ᱠᱟᱹᱢᱤ ᱠᱚ ᱩᱭᱦᱟᱹᱨᱮᱫ ᱛᱟᱠᱚᱣᱟ ᱡᱟᱦᱟᱸ ᱫᱚ ᱳᱭ ᱚᱱᱮ ᱥᱮᱛᱟᱜ ᱫᱷᱟᱹᱨᱤᱡ ᱦᱚᱸ ᱵᱟᱠᱚ ᱮᱱᱮᱡ ᱠᱟᱱᱟ ᱡᱟᱦᱟᱸ ᱫᱚ ᱢᱟᱱᱮ ᱢᱤᱫ ᱜᱷᱟᱹᱲᱤᱡ ᱢᱤᱫ ᱜᱷᱚᱱᱴᱟ ᱜᱟᱱ ᱥᱮ ᱛᱚ ᱛᱟᱯᱚᱨᱮ ᱠᱷᱚᱱ ᱜᱮ ᱟᱫᱚ ᱠᱚ ᱵᱚᱱᱫᱚ ᱠᱟᱜ ᱠᱟᱱᱟ ᱦᱮᱸ ᱵᱟᱝ
ᱦᱮᱸ
ᱟᱪᱪᱷᱟ ᱱᱚᱜ-ᱚᱭ ᱡᱮ ᱟᱵᱚ ᱦᱮᱸ ᱞᱟᱹᱭ ᱢᱮ
ᱞᱟᱹᱭ ᱤᱧ ᱟᱵᱚ ᱥᱟᱱᱛᱟᱲ ᱠᱚᱣᱟᱜ ᱢᱟᱨᱟᱝ ᱯᱚᱨᱚᱵᱽ ᱫᱚ ᱪᱮᱫ ᱠᱟᱱᱟᱢ? ᱞᱟᱹᱭ ᱫᱟᱲᱮᱭᱟᱜ-ᱟ
ᱟᱵᱚᱣᱟᱜ ᱥᱟᱱᱛᱟᱲ ᱠᱚᱣᱟᱜ ᱢᱟᱨᱟᱝ ᱯᱚᱨᱟ ᱫᱚ ᱦᱳᱭᱛᱳ ᱤᱧᱟᱹᱜ ᱵᱩᱡᱷᱟᱹᱣ ᱞᱮᱠᱟᱛᱮᱫᱚ ᱚ ᱥᱚᱨᱦᱟᱭ ᱠᱟᱱ ᱛᱟᱵᱚᱱᱟ ᱠᱟᱛᱷᱟ ᱨᱮᱢᱟ ᱦᱮᱱᱟᱜ ᱟᱠᱟᱫᱟ ᱡᱮ ᱦᱟᱹᱛᱤ ᱞᱮᱠᱟᱱ ᱥᱚᱨᱦᱟᱭ ᱥᱮᱴᱮᱨᱱᱟ ᱥᱮ ᱚᱱᱠᱟᱱᱟᱜ ᱢᱤᱫᱴᱮᱱ ᱠᱟᱛᱷᱟ ᱠᱚ ᱦᱮᱱᱟᱜ ᱟᱠᱟᱫᱟ ᱟᱨᱠᱤ
ᱦᱮᱸ ᱦᱮᱸ
ᱡᱮ ᱥᱚᱨᱦᱟᱭ ᱜᱮ ᱟᱵᱚᱣᱟᱜ ᱡᱚᱛᱚᱱᱟᱜ ᱢᱟᱨᱟᱝ ᱯᱚᱨᱚᱵ ᱫᱚ ᱠᱟᱱᱟ
ᱦᱳᱭ ᱢᱟᱱᱮ ᱡᱮᱢᱚᱱ ᱪᱮᱫᱟᱜ ᱠᱚ ᱞᱟᱹᱭᱟ ᱡᱟᱹᱧ ᱵᱩᱡᱷᱟᱹᱣᱟ ᱡᱮᱢ ᱟᱹᱰᱤ ᱟᱢᱫᱟ ᱡᱮᱢᱚᱱ ᱵᱟᱦᱟ ᱢᱟᱜ ᱢᱚᱬᱮ ᱦᱚᱸ ᱵᱟᱝ ᱠᱚ ᱵᱟᱦᱟ ᱢᱟᱜ ᱢᱚᱬᱮᱜ ᱜᱮᱭᱟ ᱦᱮᱸ ᱥᱮ ᱚᱠᱚᱭ ᱠᱚᱫᱚ ᱠᱟᱨᱟᱢ ᱦᱚᱲᱠᱚ ᱠᱟᱨᱟᱢᱚᱜ ᱜᱮᱭᱟ ᱦᱳᱭᱛᱚ ᱚᱱᱟ ᱠᱷᱟᱹᱛᱤᱨ ᱜᱮ ᱞᱟᱹᱭᱟᱠᱚ ᱡᱮ ᱥᱚᱨᱦᱟᱭ ᱢᱟᱱᱮ ᱥᱚᱨᱦᱟᱭ ᱛᱚ ᱜᱚᱴᱟ ᱨᱮ ᱠᱚ ᱥᱚᱨᱦᱟᱭᱚᱜ-ᱟ ᱚᱱᱟ ᱠᱷᱟᱹᱛᱤᱨ ᱦᱚᱭᱛᱚ ᱥᱟᱱᱛᱟᱲ ᱠᱚᱣᱟᱜ ᱥᱚᱨᱦᱟᱭ ᱜᱮ ᱢᱟᱱᱮ ᱢᱟᱨᱟᱝ
ᱦᱳᱭ ᱟᱪᱪᱷᱟ ᱟᱪᱪᱷᱟ ᱦᱳᱭ ᱱᱚᱣᱟᱜᱮ ᱟᱨᱠᱤ ᱢᱟᱱᱮ ᱤᱧ ᱢᱟᱱᱟ ᱜᱮᱧ ᱵᱩᱡᱷᱟᱹᱣ ᱠᱮᱫᱟ ᱥᱮ ᱟᱨᱠᱤᱧ ᱢᱚᱱᱮ ᱠᱮᱫᱟ ᱚᱱᱟ ᱜᱮ
ᱛᱟᱦᱚᱞᱮ ᱥᱚᱨᱦᱟᱭ ᱥᱮᱨᱮᱧ ᱠᱚᱢ ᱵᱟᱲᱟᱭᱟ ᱥᱮ ᱵᱟᱝ
ᱥᱚᱨᱚᱦᱟᱭ ᱥᱮᱨᱮᱧ ᱫᱚ ᱦᱟᱸᱜ ᱱᱚᱣᱟ ᱫᱚ ᱤᱧ ᱫᱚ ᱦᱟᱸᱜ ᱵᱟᱹᱧ ᱵᱟᱰᱟᱭᱟ
ᱚ ᱛᱟᱦᱚᱞᱮ ᱫᱟᱸᱥᱟᱭ ᱮᱱᱮᱡ ᱠᱚᱫᱚᱢ ᱪᱟᱞᱟᱣ ᱵᱟᱲᱟᱜ ᱜᱮᱭᱟ ᱥᱮ ᱵᱟᱝ
ᱦᱮᱸ ᱚᱱᱟ ᱫᱚ ᱦᱟᱸᱜ ᱪᱟᱞᱟᱜ ᱵᱟᱲᱟ ᱦᱩᱭᱩᱜ ᱜᱮᱭᱟ
ᱚ ᱛᱟᱦᱞᱮ ᱫᱟᱸᱥᱟᱭ ᱫᱚ ᱟᱨ ᱫᱚᱱ ᱥᱮ ᱥᱟᱸᱥᱟᱭ ᱮᱱᱮᱡ ᱠᱚ ᱞᱟᱹᱭ ᱜᱮᱭᱟ
ᱫᱟᱸᱥᱟᱭ ᱫᱚᱱ ᱠᱚ ᱞᱟᱹᱭᱟ
ᱚ ᱫᱟᱸᱥᱟᱭ ᱫᱚᱱ ᱨᱮᱭᱟᱜ ᱡᱟᱦᱟᱸ ᱥᱟᱹᱡᱽ ᱥᱟᱯᱲᱟᱣ ᱥᱮ ᱥᱟᱡᱽ ᱥᱟᱯᱟᱵ ᱚ ᱚᱱᱟᱫᱚ ᱪᱮᱫ ᱞᱮᱠᱟ ᱛᱟᱦᱮᱱᱟ
ᱚᱱᱟ ᱫᱚ ᱪᱮᱫ ᱞᱮᱠᱟ ᱩᱱᱤ ᱫᱚ ᱠᱚᱲᱟ ᱦᱚᱯᱚᱱ ᱜᱮ ᱢᱮᱱᱟ ᱩᱱᱤ ᱦᱚᱲ ᱫᱚ ᱠᱩᱲᱤ ᱥᱟᱡᱟᱜ-ᱟᱭ ᱟᱨᱠᱤ
ᱢᱟᱱᱮ ᱪᱮᱫᱠᱟ ᱥᱟᱹᱛ ᱥᱟᱯᱲᱟᱣ ᱠᱚ ᱢᱟᱱᱮ ᱟᱵᱚ ᱪᱤᱠᱟᱹ ᱫᱚᱵᱚᱱ ᱵᱩᱡ ᱠᱚᱣᱟ ᱡᱟᱦᱟᱸᱭ ᱢᱟᱱᱮ ᱵᱟᱝ ᱵᱟᱲᱟᱭ ᱦᱚᱲ ᱠᱚ ᱟᱨᱠᱤ ᱡᱮ ᱱᱩᱭ ᱫᱚ ᱫᱟᱸᱟᱭ ᱮᱱᱮᱡ ᱪᱟᱞᱟᱜ ᱠᱟᱱᱟ ᱢᱮᱱᱛᱮ ᱟᱢ ᱪᱤᱠᱟᱹᱛᱮᱢ ᱵᱩᱡᱷᱮᱭᱟ
ᱦᱩ ᱚᱱᱠᱟᱟᱜᱮ ᱡᱮᱢᱚᱱ ᱫᱷᱩᱛᱤ ᱟᱵᱚᱱ ᱢᱩᱨ ᱢᱚᱭᱩᱨ ᱵᱚᱱ ᱢᱚᱭᱩᱨ ᱢᱚᱭᱩᱨ ᱤᱞ ᱵᱚᱱ ᱞᱟᱜᱟᱣᱟ ᱵᱚᱦᱚᱜ ᱨᱮ ᱛᱚᱞ ᱡᱚᱱᱚᱜ-ᱟ
ᱟᱨ ᱦᱳᱭ ᱟᱨ ᱢᱤᱫ ᱦᱚᱲ ᱫᱚ ᱚᱱᱠᱟ ᱠᱩᱲᱤ ᱥᱟᱡᱟᱜ ᱵᱟᱸᱫᱮᱜ-ᱟᱭ ᱟᱨᱠᱤ ᱟᱨ ᱜᱚᱴᱟ ᱟᱹᱛᱩ ᱟᱹᱛᱩ ᱵᱚᱱ ᱪᱟᱞᱟᱜ ᱜᱮᱭᱟ
ᱚ ᱚᱱᱟ ᱪᱟᱞᱟᱣ ᱨᱮᱱᱟᱜ ᱠᱟᱨᱚᱱ ᱠᱚᱢ ᱞᱟᱹᱭ ᱫᱟᱲᱮᱭᱟᱜ-ᱟ ᱪᱮᱫᱟᱜ ᱫᱟᱸᱥᱟᱭ ᱠᱚ ᱮᱱᱮᱡᱟ ᱢᱮᱱᱛᱮ
ᱚᱱᱟ ᱪᱟᱞᱟᱣ ᱨᱮᱱᱟᱜ ᱠᱟᱨᱚᱱ ᱫᱚ ᱦᱩᱭᱩᱜ ᱠᱟᱱᱟ ᱡᱟᱦᱟᱸ ᱫᱚ ᱚᱱᱮ ᱠᱚ ᱞᱟᱹᱭᱟ ᱠᱟᱛᱷᱟ ᱡᱮ ᱢᱟᱱᱮ ᱟᱭᱱᱚᱢ ᱟᱨ ᱠᱟᱡᱚᱞ ᱠᱤᱱ ᱟᱫ ᱞᱮᱱ ᱛᱟᱦᱮᱸᱱᱟ ᱢᱤᱫᱴᱮᱱ ᱟᱛᱩ ᱨᱮᱱ
ᱚ ᱛᱟᱦᱚᱞᱮ ᱩᱱᱠᱤᱱ ᱟᱭᱱᱚᱢ ᱟᱨ ᱠᱟᱡᱚᱞ ᱩᱱᱠᱤᱱ ᱫᱚ ᱚᱠᱚᱭ ᱠᱤᱱ ᱛᱟᱦᱮᱸ ᱠᱟᱱᱟ
ᱚᱱᱟ ᱫᱚ ᱢᱟᱱᱮ ᱚᱠᱚᱭ ᱠᱤᱱ ᱛᱟᱦᱮ ᱠᱟᱱᱟ ᱚᱱᱟ ᱫᱚ ᱦᱟᱸᱜ ᱵᱟᱹᱧ ᱵᱟᱰᱟᱭ ᱫᱚ ᱟᱫᱚ ᱦᱚᱭᱛᱚ ᱤᱱᱟᱹ ᱫᱷᱟᱨᱤᱡ ᱜᱤᱧ ᱵᱟᱲᱟᱭ ᱜᱮᱭᱟ ᱡᱮ ᱩᱱᱠᱤᱱ ᱠᱤᱱ ᱟᱫ ᱞᱮᱱᱟ ᱛᱚ ᱩᱱᱠᱤᱱ ᱠᱷᱟᱹᱛᱤᱨ ᱛᱮᱜᱮ ᱪᱟᱞᱟᱜ ᱦᱩᱭᱩᱜ ᱜᱮᱭᱟ ᱟᱨᱠᱤ
ᱦᱮᱸ ᱟᱨ ᱡᱟᱦᱟᱸ ᱢᱮᱛᱟᱜ ᱢᱮ ᱡᱮ ᱟᱵᱚ ᱪᱤᱠᱟᱹᱛᱮᱵᱚᱱ ᱵᱷᱩᱡᱟᱣ ᱥᱟᱭ ᱫᱚ ᱥᱮ ᱫᱟᱸᱥᱟᱭ ᱮᱱᱮᱡ ᱪᱟᱞᱟᱜ ᱠᱟᱱᱟ ᱩᱱᱠᱩ ᱫᱚ ᱦᱟᱸᱜ ᱞᱟᱹᱭᱟᱠᱚ ᱡᱮ ᱩᱱ ᱦᱤᱞᱳᱜ ᱫᱚ ᱠᱚᱲᱟ ᱜᱤᱫᱽᱨᱟᱹ ᱠᱚ ᱢᱟᱱᱮ ᱟᱭᱳ ᱦᱚᱲᱟᱜ ᱜᱮᱸᱫᱟᱜ ᱛᱮᱠᱚ ᱫᱷᱩᱛᱤ ᱠᱚᱜᱼᱟ
ᱦᱮᱸ ᱦᱮᱸ ᱦᱮᱸ
ᱚᱛ ᱡᱚᱦᱚᱨ ᱚᱱᱟ ᱥᱟᱶᱛᱮ ᱫᱟᱲᱦᱤ ᱠᱚᱜᱼᱟ ᱠᱚ ᱫᱟᱲᱦᱤ ᱨᱮ ᱢᱚᱭᱩᱨ ᱤᱞ ᱡᱟᱦᱟᱸ ᱫᱚ ᱠᱚ ᱠᱚᱞᱜᱟ ᱚᱱᱟ ᱠᱚ ᱨᱮᱵᱮᱫᱟ ᱟᱨ ᱡᱟᱸᱜᱟ ᱨᱮ ᱠᱚ ᱛᱚᱞᱟ ᱟᱨ ᱵᱷᱩᱣᱟᱹᱝ ᱛᱟᱸᱦᱮᱱ ᱛᱟᱠᱚᱣᱟ ᱡᱟᱦᱟᱸ ᱫᱚ ᱥᱮᱫᱟᱭ ᱢᱟ ᱢᱟᱱᱮ ᱦᱚᱛᱚᱫ ᱨᱮᱱᱟᱜ ᱵᱷᱩᱣᱟᱹᱝ ᱠᱚ ᱵᱮᱱᱟᱣ ᱛᱟᱦᱮᱸᱼᱦᱟ ᱟᱨ ᱚᱱᱟ ᱫᱚ ᱴᱷᱤᱞᱤ ᱨᱮᱱᱟᱜ ᱦᱚᱸ ᱵᱷᱩᱣᱟᱹᱝ ᱠᱚ ᱵᱮᱱᱟᱣᱮᱜᱼᱟ ᱡᱟᱦᱟᱸ ᱫᱚ ᱨᱟᱣᱟᱞ ᱧᱚᱜ ᱜᱮᱭᱟ ᱾ ᱚᱱᱟ ᱢᱟᱱᱮ ᱚᱱᱟ ᱠᱚ ᱥᱟᱹᱼᱥᱟᱯᱲᱟᱣ ᱧᱮᱞ ᱛᱮᱵᱚᱱ ᱞᱟᱹᱭ ᱫᱟᱲᱮᱜᱼᱟ ᱡᱮ ᱱᱩᱭ ᱫᱚ ᱢᱟᱱᱮ ᱫᱟᱸᱥᱟᱭ ᱮᱱᱮᱡ ᱥᱮ ᱵᱷᱩᱮᱟᱹᱝ ᱫᱚᱱ ᱥᱮ ᱟᱹᱰᱤ ᱦᱚᱲ ᱟᱹᱰᱤ ᱨᱚᱠᱚᱢ ᱠᱚ ᱞᱟᱹᱭᱟ ᱢᱟᱱᱮ ᱵᱩᱡᱷᱟᱹᱣ ᱧᱟᱢ ᱫᱟᱼᱵᱚᱱ ᱡᱮ ᱫᱟᱸᱥᱟᱭ ᱫᱟᱬᱟ ᱪᱟᱞᱟᱜ ᱠᱟᱱᱟᱭ ᱾
ᱚ ᱚᱱᱟ ᱠᱷᱟᱹᱛᱤᱨ ᱜᱮ ᱦᱚᱭ ᱛᱚ ᱟᱜ ᱞᱮᱱ ᱠᱷᱟᱹᱛᱤᱨ ᱜᱮ ᱚᱱᱟ ᱥᱮᱨᱮᱧ ᱫᱚ ᱦᱟᱸᱜ ᱢᱟᱲᱟᱝ ᱡᱚᱠᱷᱚᱱ ᱫᱟᱸᱥᱟᱭ ᱠᱚ ᱥᱮᱨᱮᱧᱟ ᱞᱟᱹᱭ ᱜᱤᱭᱟ ᱠᱚ ᱦᱟᱭ ᱨᱮ ᱦᱟᱭ
ᱦᱩᱸ ᱦᱚᱭ ᱦᱚᱭ ᱦᱚᱭ ᱚᱱᱟ
ᱚ ᱛᱷᱟᱞᱮ ᱱᱚᱣᱟ ᱜᱮ ᱵᱩᱡᱷᱟᱹᱜᱼᱟ ᱡᱮ ᱟᱫ ᱞᱮᱱ ᱢᱟᱱᱮ ᱢᱤᱫᱴᱟᱝ ᱫᱩᱠ ᱵᱟᱲᱟ ᱨᱮᱜᱮ ᱦᱟᱸᱜ ᱦᱟᱭ ᱦᱟᱭ ᱠᱟᱛᱷᱟ ᱫᱚ ᱞᱟᱹᱭᱟᱹᱜᱚᱜᱼᱟ
ᱦᱩᱸ ᱦᱩᱸ ᱢᱤᱫᱴᱮᱱ ᱦᱟᱭ ᱦᱟᱭ ᱪᱟᱸᱫ ᱵᱚᱸᱜᱟ ᱥᱮ ᱢᱤᱫᱴᱮᱱ ᱫᱩᱠ ᱵᱮᱰᱟ ᱡᱚᱠᱷᱚᱱ ᱡᱟᱦᱟᱱᱟᱜ ᱜᱮᱢ ᱱᱮᱦᱚᱨᱟ ᱥᱮ ᱩᱱ ᱡᱚᱠᱷᱚᱱ ᱩᱱ ᱥᱚᱢᱚᱭ ᱜᱮᱛᱚᱢ ᱞᱟᱹᱭᱼᱟ ᱦᱮᱸᱥᱮ ᱵᱟᱝ ᱦᱮᱸ
ᱛᱟᱦᱚᱞᱮ ᱫᱟᱸᱥᱟᱭ ᱵᱚᱸᱜᱟ ᱫᱚ ᱟᱵᱚ ᱵᱷᱩᱣᱝ ᱵᱚᱱ ᱮᱱᱮᱡᱟ ᱥᱮ ᱵᱷᱩᱣᱟᱹᱝ ᱵᱚᱱ ᱫᱚᱱᱟ? ᱛᱟᱦᱚᱞᱮ ᱥᱚᱨᱦᱟᱭ ᱵᱚᱸᱜᱟ ᱨᱮᱫᱚ ᱟᱵᱚ ᱪᱮᱜ ᱵᱚ ᱮᱱᱮᱡ ᱥᱮᱨᱮᱧᱟ?
ᱥᱚᱨᱦᱟᱭ ᱵᱚᱱ ᱮᱱᱮᱡ ᱥᱮᱨᱮᱧᱟ
ᱚᱱᱠᱟ ᱥᱚᱨᱦᱟᱭ ᱫᱚ ᱥᱚᱨᱦᱟᱭ ᱥᱚᱨᱦᱟᱭ ᱮᱱᱮᱡ ᱠᱤ ᱦᱟᱸᱜ ᱟᱞᱟ ᱟᱞᱟᱫᱟ ᱨᱚᱠᱚᱢᱟ
ᱮᱸ ᱟᱞᱟᱫᱟ ᱫᱚ ᱦᱚᱭ ᱛᱚ ᱠᱤᱪᱷᱩᱴᱟᱜ ᱟᱞᱟᱫᱟᱼᱟ ᱦᱭᱛᱚ ᱫᱚᱝ ᱮᱱᱮᱡ ᱠᱷᱚᱱᱟᱜ ᱫᱚ ᱾ ᱮᱱᱮᱡ ᱠᱚ ᱥᱮᱨᱮᱧ ᱠᱚ ᱨᱩ ᱠᱚ ᱛᱟᱨᱯᱚᱨᱮ ᱟᱸ ᱩᱱ ᱥᱚᱢᱚᱭ ᱫᱚ ᱥᱚᱨᱦᱟᱭ ᱨᱮᱫᱚ ᱥᱟᱲᱯᱟ ᱠᱚ ᱦᱚᱸ ᱠᱚ ᱮᱱᱮᱡ ᱜᱮᱭᱟ ᱾ ᱥᱟᱲᱯᱟ ᱮᱱᱮᱡ ᱠᱚᱢ ᱪᱟᱞᱟᱜ ᱜᱮᱭᱟ ᱥᱮ ᱵᱟᱝ?
ᱦᱮᱸ ᱦᱟᱸᱜ ᱮᱱᱮᱡ ᱜᱮᱭᱟᱞᱮ ᱮᱱᱮᱡ ᱜᱮᱭᱟᱞᱮ ᱥᱟᱲᱯᱟ ᱫᱚ ᱵᱟᱝ ᱫᱚ ᱵᱟᱝ ᱾
ᱥᱟᱲᱯᱟ ᱫᱚ ᱛᱟᱦᱞᱮ ᱮᱱᱮᱡ ᱨᱮᱱᱟᱜ ᱪᱮᱫ ᱪᱮᱫ ᱥᱟᱯᱟᱵ?
ᱮᱻ ᱥᱟᱲᱯᱟ ᱮᱱᱮᱡ ᱫᱚ ᱡᱟᱦᱟᱸ ᱥᱟᱲᱯᱟ ᱠᱚ ᱞᱟᱹᱭᱟ ᱡᱟᱦᱟᱸ ᱫᱚ
ᱨᱮᱱᱟᱜ ᱛᱮᱠᱚ ᱵᱮᱱᱟᱣ ᱠᱟᱜᱼᱟ
ᱦᱮᱸ
ᱟᱨ ᱛᱷᱟᱹᱨᱤ ᱠᱚ ᱤᱫᱤ ᱜᱮᱭᱟ ᱛᱷᱟᱹᱨᱤ ᱦᱚᱸᱠᱚ ᱨᱩᱭ ᱜᱮᱭᱟ ᱾
ᱦᱮᱸᱻ
ᱚᱱᱟ ᱫᱚ ᱦᱟᱸᱜ ᱥᱚᱨᱦᱟᱭ ᱵᱚᱸᱜᱟ ᱠᱷᱚᱱᱮ ᱠᱚ ᱮᱱᱮᱡᱟ ᱾ ᱟᱨ ᱡᱮᱫᱤᱱ ᱠᱚ ᱥᱚᱨᱦᱟᱭᱚᱜᱼᱟ ᱢᱮᱱᱫᱚ ᱫᱤᱥᱚᱢ ᱠᱷᱩᱱᱴᱟᱹᱣ ᱫᱚᱥᱟᱨ ᱦᱤᱞᱚᱜ ᱦᱟᱸᱜ᱾ ᱥᱚᱨᱦᱟᱭ ᱫᱚ ᱟᱞᱮ ᱟᱫᱚᱞᱮ ᱢᱟᱱᱟᱣᱟ ᱛᱟᱞᱮ ᱩᱱ ᱦᱤᱞᱚᱜ ᱫᱚ ᱟᱞᱮ ᱫᱚ ᱦᱟᱸᱜ ᱢᱟᱭ ᱢᱟᱹᱡᱷᱤ ᱪᱷᱟᱴ ᱠᱟᱨᱮ ᱦᱟᱱᱟ ᱴᱚᱞᱟ ᱱᱟᱣᱟ ᱴᱚᱞᱟ ᱨᱮᱱ ᱮᱱᱮᱡᱟᱞᱮ ᱛᱚ ᱫᱤᱱ ᱫᱚ ᱟᱨ ᱩᱱ ᱦᱤᱞᱚᱜ ᱫᱚ ᱦᱟᱸᱜ ᱚᱱᱟ ᱢᱟᱪᱷ ᱪᱷᱟᱴᱠᱟ ᱨᱮ ᱦᱚᱛᱚ ᱞᱮ ᱮᱱᱮᱡ ᱧᱟᱯᱟᱢᱟ ᱾
ᱚ ᱢᱟᱱᱮ ᱩᱱᱞᱚᱜ ᱯᱩᱨᱟᱹᱣᱟ ᱟᱨᱠᱤ ᱵᱟᱝ ᱚᱸᱰᱮ ᱫᱚ
ᱦᱚᱭ ᱦᱚᱭ ᱢᱟᱱ ᱞᱟᱦᱟ ᱛᱮᱫᱚ ᱦᱟᱸᱰᱮ ᱱᱟᱰᱮ ᱞᱮ ᱮᱱᱮᱡ ᱛᱟᱦᱮᱸᱜᱼᱟ ᱩᱱ ᱦᱤᱞᱚᱜ ᱫᱚ ᱚᱸᱰᱮ ᱞᱮ ᱮᱱᱮᱡᱟ ᱢᱟᱹᱡᱷᱤ ᱪᱷᱟᱴᱠᱟ ᱨᱮ ᱾
ᱦᱚᱭ ᱛᱟᱦᱞᱮ ᱚᱱᱟ ᱫᱚ ᱛᱤᱱ ᱥᱚᱢᱚᱭ ᱠᱚ ᱮᱱᱮᱡ ᱜᱮ ᱧᱤᱫᱟᱹ ᱵᱮᱲᱟ ᱥᱤᱧ ᱵᱮᱲᱟ?
ᱦᱮᱸᱜ ᱱᱚᱣᱟ ᱫᱚ ᱦᱟᱸᱜ ᱧᱤᱫᱟᱹ ᱦᱚᱸ ᱵᱟᱝ ᱫᱚ ᱱᱚᱣᱟ ᱫᱚ ᱳᱭ ᱪᱷᱚᱴᱟ ᱥᱟᱛᱴᱟ ᱜᱟᱱ ᱵᱟᱡᱟᱣ ᱜᱚᱫᱚᱜᱼᱟ ᱦᱟᱸᱜ
ᱪᱷᱚᱴᱟ ᱥᱟᱛᱴᱟ
ᱦᱚᱭ ᱠᱷᱩᱱᱴᱟᱹᱣ ᱠᱚ ᱦᱩᱭ ᱵᱟᱲᱟ ᱠᱟᱛᱮ ᱫᱚ ᱠᱟᱨᱚᱱ ᱠᱷᱩᱱᱴᱟᱹᱣ ᱫᱚ ᱦᱟᱸᱜ ᱵᱮᱲᱟ-ᱵᱤᱲᱤ ᱜᱮ ᱦᱩᱭᱩᱜᱼᱟ ᱛᱚ ᱠᱷᱩᱱᱴᱟᱹᱣ ᱦᱩᱭᱱᱟ ᱠᱷᱩᱱᱴᱟᱹᱣ ᱠᱚᱛᱮ ᱦᱟᱛᱟᱣ ᱜᱚᱫ ᱮᱱᱜᱮᱭᱟ ᱾
ᱚ ᱟᱨ ᱛᱟᱦᱞᱮ ᱚᱲᱟᱜ ᱨᱮ ᱫᱚ ᱛᱤᱱᱟᱹᱜ ᱦᱚᱲ ᱠᱚ ᱛᱟᱦᱮᱱᱟ ᱚᱱᱟ ᱦᱤᱥᱟᱹᱵ ᱫᱚ ᱵᱟᱝ ᱛᱟᱦᱮᱱ ᱜᱮᱭᱟ
ᱵᱟᱝᱟ ᱮᱱᱮᱡ ᱥᱮᱨᱮᱧ ᱨᱮᱫᱚ ᱦᱟᱸᱜ ᱦᱤᱥᱟᱹᱵ ᱫᱚ ᱵᱟᱝ ᱛᱟᱦᱮᱱᱟ ᱠᱚᱢᱯᱤᱴᱤᱥᱮᱱ ᱫᱚ ᱟᱨ ᱵᱟᱢ ᱟᱬᱜᱚᱱ ᱠᱟᱱᱟ ᱡᱮ ᱦᱤᱥᱟᱹᱵᱛᱜ ᱦᱚᱲ ᱞᱟᱹᱠᱛᱤᱜ-ᱟ ᱱᱚᱣᱟ ᱢᱟ ᱨᱟᱹᱥᱠᱟᱹᱭᱮᱫ-ᱟ ᱟᱢᱟᱜ ᱟᱛᱳ ᱨᱮ ᱫᱚ ᱡᱷᱚᱛᱚ ᱦᱚᱲ ᱠᱚ ᱮᱱᱮᱡ ᱫᱟᱲᱮᱭᱟᱜ-ᱟ ᱡᱟᱦᱟᱸᱭ ᱜᱮ ᱨᱟᱹᱥᱠᱟᱹ ᱢᱮᱱᱟᱜ ᱛᱟᱭᱟ ᱩᱱᱤᱜᱮ ᱮᱱ ᱫᱟᱲᱮᱭᱟᱜ-ᱟ
ᱚ ᱡᱟᱦᱟᱸᱭ ᱜᱮ ᱢᱟᱱᱮ ᱡᱩᱫᱤ ᱚᱱᱟ ᱮᱱᱮᱡ ᱨᱮ ᱡᱚᱲᱟᱣ ᱥᱟᱱᱟᱭᱮᱭᱟ ᱛᱚ ᱩᱱᱤ ᱦᱚᱸ ᱩᱱᱤᱜᱮ ᱮᱱᱮᱡ ᱫᱟᱲᱮᱭᱟᱜ-ᱟ ᱦᱮ ᱵᱟᱝ
ᱦᱳᱭ ᱦᱳᱭ
ᱟᱪᱪᱷᱟ ᱡᱮ ᱟᱪᱪᱷᱟ ᱛᱟᱦᱞᱮ ᱚᱱᱟ ᱥᱟᱲᱯᱟ ᱮᱱᱮᱡ ᱨᱮᱱᱟᱜ ᱠᱟᱨᱚᱱ ᱫᱚ ᱪᱮᱫ ᱠᱟᱱᱟ ᱪᱮᱫᱟᱜ ᱮᱱᱮᱡ ᱠᱚ ᱪᱟᱞᱟᱜ ᱜᱮᱭᱟ
ᱱᱚᱣᱟ ᱨᱮᱱᱟᱜ ᱠᱟᱨᱚᱱ ᱫᱚ ᱦᱟᱸᱜ ᱴᱷᱤᱠ ᱵᱟᱹᱧ ᱵᱟᱲᱟᱭᱟ
ᱦᱩᱸ
ᱪᱮᱫᱟᱜ ᱠᱚ ᱟᱨᱮᱡ ᱜᱮᱭᱟ ᱥᱟᱨ ᱥᱟᱲᱯᱟ ᱫᱚ ᱟᱨᱠᱤ ᱥᱩᱠᱨᱤ ᱦᱚᱸ ᱵᱟᱹᱧ ᱫᱚᱦᱚ ᱠᱟᱜ-ᱟ ᱜᱚᱲᱚᱢ ᱦᱟᱲᱟᱢ ᱜᱚᱲᱚᱢ ᱜᱚᱲᱚᱢ ᱠᱷᱚᱱᱟᱜ ᱜᱮᱭᱟ
ᱵᱟᱝ ᱢᱟᱱᱮ ᱦᱳᱭ ᱢᱟᱱᱮ ᱥᱟᱲᱯᱟ ᱮᱱᱮᱡ ᱠᱚ ᱪᱟᱞᱟᱜ ᱟᱛᱚ ᱴᱷᱤᱠ ᱜᱮᱭᱟ ᱢᱮᱱᱠᱷᱟᱱ ᱥᱟᱲᱯᱟ ᱮᱱᱮᱡ ᱟᱠᱚ ᱛᱚ ᱢᱟᱱᱮ ᱱᱮᱛᱟᱨ ᱫᱚ ᱤᱭᱟᱹ ᱫᱚ ᱛᱟᱦᱮᱱ ᱜᱮᱭᱟ ᱟᱫᱚ ᱚᱱᱟ ᱫᱚ ᱵᱟᱲᱟᱭ ᱫᱚ ᱵᱟᱹᱱᱩᱜ ᱠᱟᱫᱟ ᱛᱚ ᱚᱱᱟ ᱦᱚᱛᱮᱡ ᱛᱮ ᱟᱢᱤ ᱠᱩᱞᱤ ᱠᱮᱫ ᱢᱮᱭᱟ ᱟᱨᱠᱤ
ᱤᱧᱦᱟᱜ ᱵᱟᱲᱟᱭ ᱫᱚ ᱵᱟᱹᱧ ᱵᱟᱲᱟᱭᱟ
ᱚ ᱟᱪᱪᱷᱟ ᱟᱪᱪᱷᱟ ᱦᱳᱭ ᱵᱟᱲᱟᱭ ᱛᱮᱜᱮ ᱤᱧ ᱟᱢ ᱦᱚᱧ ᱠᱩᱞᱤ ᱠᱮᱫ ᱢᱮᱭᱟ ᱟᱨᱠᱤ ᱡᱟᱦᱟᱸ ᱫᱚ
ᱦᱳᱭ
ᱟᱫᱚᱞᱟᱜ ᱟᱯᱮ ᱥᱮᱫ ᱫᱚ ᱡᱟᱦᱟᱸ ᱪᱮᱫ ᱠᱚ ᱞᱟᱹᱭᱟ ᱡᱚᱠᱷᱚᱱ ᱵᱚᱸᱜᱟ ᱵᱩᱨᱩ ᱚᱠᱛᱚ ᱨᱮ ᱢᱟᱱᱮ ᱟᱯᱮ ᱥᱮᱫ ᱫᱚ ᱢᱟᱱᱮ ᱜᱚᱴᱟ ᱜᱮ ᱟᱨᱠᱤ ᱡᱟᱦᱟᱸ ᱫᱚ ᱢᱟᱱᱮ ᱪᱮᱫ ᱜᱮᱸᱫᱟᱜ ᱵᱟᱸᱫᱮ ᱠᱟᱛᱮᱫ ᱵᱚᱱ ᱪᱟᱞᱟᱜ ᱜᱮᱭᱟ ᱥᱮ ᱪᱮᱫ ᱫᱷ
ᱦᱸ
ᱵᱚᱸᱜᱟ ᱵᱩᱨᱩ ᱨᱮᱫᱚ ᱟᱵᱚ ᱥᱟᱱᱛᱟᱲ ᱠᱚᱣᱟᱜ ᱫᱚ ᱢᱮᱱᱟᱜ ᱜᱮᱭᱟ ᱟᱞᱛᱟ ᱯᱟᱹᱲ ᱜᱮᱸᱫᱟᱜ ᱫᱷᱩᱛᱤ ᱢᱮᱱᱠᱷᱟ ᱟᱨᱟᱜ ᱯᱟᱹᱲ ᱯᱩᱲ ᱜᱮᱸᱫᱟᱜ ᱚᱱᱟ ᱜᱮᱵᱚᱱ ᱵᱟᱸᱫᱮ ᱜᱮᱭᱟ ᱦᱟᱸᱜ
ᱦᱮᱸ ᱦᱮᱸ
ᱟᱪᱪᱷᱟ ᱟᱵᱚ ᱥᱚᱨᱦᱟᱭ ᱨᱮᱫᱚ ᱟᱵᱚ ᱚᱠᱟᱨᱮᱵᱚᱱ ᱵᱚᱸᱜᱟ ᱵᱩᱨᱩᱜᱮᱭᱟ
ᱟᱵᱚ ᱥᱚᱨᱦᱟᱭ ᱨᱮᱫᱚ ᱚᱱᱟ ᱫᱚ ᱚᱲᱟᱜ ᱨᱮᱜᱮ ᱵᱚᱱ ᱵᱚᱸᱜᱟ
ᱚᱲᱟᱜ ᱨᱮᱫᱚ ᱚᱲᱟᱜ ᱨᱮᱫᱚ ᱚᱠᱟ ᱡᱟᱭᱜᱟ ᱨᱮ
ᱦᱮ ᱱᱚᱣᱟ ᱫᱚ ᱦᱚᱭᱛᱳ ᱵᱷᱤᱛᱤᱨ ᱚᱲᱟᱜ ᱨᱮ ᱵᱟᱝᱜᱮ ᱵᱷᱤᱛᱤ ᱵᱷᱤᱛᱤ ᱵᱟᱝᱜᱮ ᱦᱳᱭ ᱤᱧ ᱜᱮ ᱵᱷᱩᱞ ᱤᱧ ᱞᱟᱹᱭ ᱠᱮᱫᱟ